ᱦᱮᱸ ᱦᱮᱞᱳ ᱟᱸᱡᱚᱢᱚᱜ ᱠᱟᱱᱟ? ᱦᱮᱸ ᱡᱚᱦᱟᱨ ᱜᱮ,
ᱦᱮᱸ ᱟᱨ ᱛᱟᱦᱚᱞᱮ ᱱᱤᱛᱳᱜ ᱫᱚ ᱪᱮᱫ ᱞᱮᱠᱟ ᱢᱮᱱᱟᱢᱟ?
ᱢᱮᱤᱱᱟᱹᱧ ᱵᱚᱞᱛᱮ ᱵᱷᱟᱜᱤ ᱜᱮ ᱢᱤᱱᱟᱹᱧᱟ, ᱛᱟᱯᱚᱨᱮ ᱟᱢᱜᱮ ᱪᱮᱫ ᱞᱮᱠᱟ ᱢᱮᱱᱟᱜ ᱢᱮᱭᱟ ᱠᱟᱹ ᱠᱟᱹᱴᱤᱡ ᱵᱷᱟᱜᱮ ᱠᱚᱜᱼᱟ᱾
ᱦᱮᱸ ᱤᱧ ᱦᱚᱸ ᱱᱤᱛᱳᱜ ᱫᱚ ᱵᱷᱟᱜᱮ ᱜᱮ ᱢᱤᱱᱟᱹᱧᱟ ᱟᱨ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ᱾
ᱟᱪᱪᱷᱟ ᱦᱮᱸ ᱟᱞᱮ ᱚᱲᱟᱜ ᱦᱚᱲ ᱦᱚᱸ ᱱᱤᱛ ᱫᱷᱟᱹᱵᱤᱡ ᱫᱚ ᱱᱟᱯᱟᱭ ᱜᱮ ᱢᱮᱱᱟᱜ ᱠᱚᱣᱟ ᱚᱱᱟ ᱥᱟᱶᱛᱮ ᱤᱧ ᱦᱚᱸ ᱵᱷᱟᱜᱮ ᱜᱮ ᱢᱤᱱᱟᱹᱧᱟ᱾
ᱚ ᱟᱪᱪᱷᱟ ᱦᱮᱸ,
ᱦᱮᱸ ᱟᱨ ᱛᱟᱦᱚᱞᱮ ᱪᱮᱫ ᱠᱚ ᱚᱱᱠᱟ ᱠᱟᱹᱢᱤ ᱵᱟᱲᱟ ᱦᱩᱭᱩᱜ ᱠᱟᱱᱟ ᱛᱟᱦᱮᱱᱟ?
ᱠᱟᱹᱢᱤ ᱵᱟᱲᱟ ᱫᱚ ᱱᱤᱛᱳᱜ ᱫᱚ ᱚᱱᱠᱟ ᱪᱮᱫ ᱦᱚᱸ ᱵᱟᱝ ᱦᱩᱭᱩᱜ ᱠᱟᱱᱟ᱾ ᱚᱱᱠᱟ ᱚᱲᱟᱜ ᱠᱚᱨᱮ ᱜᱮ ᱛᱟᱦᱮᱸ ᱦᱩᱭᱩᱜ ᱠᱟᱱᱟ ᱚᱲᱟᱜ ᱠᱚᱨᱮᱱᱟᱜ ᱡᱟᱦᱟᱸ ᱠᱟᱹᱢᱤ ᱠᱚ ᱚᱱᱠᱟ ᱵᱟᱦᱨᱮ ᱨᱮᱱᱟᱜ ᱠᱟᱹᱢᱤ ᱫᱚ ᱚᱱᱠᱟ ᱫᱚ ᱵᱟᱝ ᱦᱩᱭᱩᱜ ᱠᱟᱱᱟ᱾
ᱟᱪᱪᱷᱟ ᱟᱪᱪᱷᱟ᱾ ᱱᱤᱡᱮ ᱦᱚᱸ ᱚᱱᱠᱟᱜ ᱜᱮ ᱚᱲᱟᱜ ᱠᱚᱨᱮᱱᱟᱜ ᱜᱮ ᱱᱤᱛᱚᱜ ᱫᱚ ᱠᱟᱹᱢᱤ ᱦᱚᱸ ᱵᱟᱲᱟ ᱦᱩᱭᱩᱜ ᱠᱟᱱᱟ ᱟᱫᱚ ᱫᱟᱜ ᱦᱚᱵᱟᱭ ᱫᱟᱜᱼᱫᱟ ᱟᱫᱚ ᱦᱳᱲᱳ ᱠᱚᱨᱮᱱᱟᱜ ᱦᱚᱸ ᱢᱟᱱᱮ, ᱛᱚᱞᱟ ᱨᱮᱱᱟᱜ ᱦᱚᱸ ᱪᱟᱨᱟ ᱜᱤᱰᱤ ᱦᱳᱭ ᱠᱚᱜᱼᱟ᱾
ᱦᱮᱸ ᱚᱱᱠᱟ ᱦᱤᱛᱚᱜ ᱫᱚ ᱫᱟᱜ ᱡᱟᱹᱲᱤ ᱚᱱᱠᱟ ᱵᱟᱝ ᱦᱩᱭᱩᱜ ᱠᱟᱱᱟ ᱟᱨ ᱚᱱᱠᱟ ᱢᱟᱱᱮ, ᱟᱵᱚᱦᱟᱣᱟ ᱪᱮᱫ ᱞᱮᱠᱟ ᱢᱮᱱᱟᱜᱼᱟ ᱟᱯᱮᱥᱮᱫ᱾
ᱟᱵᱚᱦᱟᱣᱟ ᱵᱚᱞᱛᱮ ᱟᱵᱚᱦᱟᱣᱟ ᱛᱚ ᱱᱤᱛᱚᱜ ᱟᱯᱟᱛᱚ
ᱢᱟᱱᱮ ᱢᱮᱸᱜᱞᱟ ᱢᱮᱜᱞᱟ ᱫᱟᱜ ᱮᱫ ᱠᱤᱱᱛᱩ ᱫᱟᱜ ᱫᱚ ᱵᱟᱝᱜᱮ ᱡᱟᱹᱲᱤᱭᱮᱫᱟᱭ ᱥᱩᱫᱷᱩ ᱚᱱᱟ ᱢᱮᱜᱞᱟ ᱢᱮᱜᱞᱟ ᱠᱟᱹ ᱠᱟᱹᱴᱤᱡ ᱮ ᱠᱚᱨᱟᱣ ᱫᱟ ᱟᱵᱦᱟᱣᱟ ᱵᱚᱞᱛᱮ ᱦᱮᱸ
ᱟᱞᱮ ᱥᱮᱫ ᱦᱚᱸ ᱚᱱᱠᱟᱜᱮ ᱮ ᱛᱮᱦᱮᱧ ᱫᱚ ᱡᱮᱢᱚᱱ ᱠᱟᱹᱴᱤᱡ ᱮ ᱨᱤᱢᱤᱞ ᱜᱚᱫ ᱞᱮᱫ ᱛᱟᱦᱮᱸᱜ ᱟᱭ᱾ ᱚᱝᱠᱟ ᱢᱚᱱᱮ ᱦᱩᱭᱩᱜ ᱠᱟᱱ ᱛᱟᱦᱮᱸ ᱡᱮ ᱫᱟᱜ ᱦᱤᱡᱩᱜ ᱜᱮᱭᱟ ᱛᱮᱦᱮᱧ ᱫᱚ ᱫᱟᱜ ᱡᱟᱹᱲᱤ ᱦᱩᱭᱩᱜᱼᱟ᱾ ᱠᱤᱱᱛᱩ ᱚᱱᱠᱟ ᱫᱚ ᱫᱟᱜ ᱡᱟᱹᱲᱤ ᱫᱚ ᱵᱟᱝ ᱦᱩᱭ ᱞᱮᱱᱟ᱾
ᱟᱪᱷᱟ ᱟᱪᱪᱷᱟ
ᱦᱮᱸ ᱟᱫᱚ ᱯᱟᱞᱮ ᱚᱱᱠᱟ ᱜᱮ ᱟᱨᱚ ᱮᱴᱟᱜ ᱮᱴᱟᱜ ᱡᱟᱭᱜᱟ ᱠᱚᱨᱮ ᱚᱱᱠᱟ ᱫᱟᱜ ᱡᱟᱹᱲᱤ ᱦᱩᱭᱩᱜ ᱠᱟᱱ ᱜᱮᱭᱟ᱾
ᱦᱮᱸ ᱡᱟᱹᱱᱤᱡ ᱚᱱᱠᱟ ᱦᱮᱸ ᱟᱫᱚ
ᱮ ᱱᱤᱛᱚᱜ ᱫᱚ ᱫᱟᱜ ᱡᱟᱹᱲᱤ ᱦᱩᱭ ᱞᱮᱱᱠᱷᱟᱱ ᱱᱟᱯᱟᱭ ᱠᱚᱜᱼᱟ ᱢᱤᱫᱴᱟᱝ ᱱᱚᱜᱼᱚᱭ ᱪᱟᱥ ᱫᱤᱱ ᱥᱮᱴᱮᱨᱚᱜ ᱠᱟᱱᱟ ᱥᱮ᱾
ᱦᱮᱸ ᱱᱟᱯᱟᱭ ᱫᱚ ᱯᱩᱨᱟᱹ ᱱᱟᱯᱟᱭ ᱠᱚᱜᱼᱟ ᱪᱟᱥ ᱫᱤᱱ ᱠᱚ ᱥᱮᱴᱮᱨᱚᱜ ᱠᱟᱱᱟ ᱛᱟᱨᱯᱚᱨᱮ ᱟᱨ ᱛᱚᱞᱟ ᱠᱚ ᱢᱟᱱᱮ ᱛᱚᱞᱟ ᱞᱟᱹᱜᱤᱫ ᱦᱳᱲᱳ ᱢᱟᱱᱮ ᱪᱟᱨᱟ ᱮ ᱜᱤᱰᱤ ᱰᱤᱨᱤ ᱞᱮᱱᱠᱷᱟᱱ ᱯᱚᱨᱮᱛᱮ ᱟᱨᱚᱦᱚ ᱚᱱᱟ ᱟᱨᱚ ᱤᱭᱟᱹᱜᱼᱟ ᱦᱟᱱ ᱛᱮ ᱛᱚᱠᱷᱚᱱ ᱫᱚ ᱪᱟᱨᱟ ᱠᱚᱦᱚᱸ ᱵᱷᱟᱜᱮᱴᱤᱜ ᱵᱟᱝ ᱦᱩᱭᱩᱜᱼᱟ ᱦᱮᱸ᱾ ᱦᱮᱸ
ᱦᱮᱸ ᱦᱮᱸ ᱟᱪᱪᱷᱟ ᱛᱟᱦᱚᱞᱮ ᱛᱮᱦᱤᱧ ᱫᱚ ᱚᱱᱠᱟ ᱪᱮᱫ ᱤᱫᱤ ᱠᱟᱛᱮᱜ ᱞᱟᱝ ᱨᱚᱯᱚᱲᱟ?
ᱛᱮᱦᱮᱧ ᱫᱚ ᱨᱚᱯᱚᱲ ᱟᱞᱟᱝ ᱟᱪᱪᱷᱟ ᱫᱟᱬᱟᱱ ᱵᱟᱠᱷᱨᱟ ᱛᱮ ᱨᱚᱯᱚᱲ ᱞᱮᱱ ᱠᱷᱟᱱ ᱟᱹᱰᱤ ᱵᱷᱟᱜᱮ ᱠᱚᱜᱼᱟ ᱡᱮ ᱚᱠᱟ ᱠᱚᱨᱮ ᱡᱟᱭᱜᱟ ᱪᱟᱞᱟᱣ ᱦᱩᱭ ᱟᱠᱟᱱᱟ ᱫᱟᱬᱟᱱ ᱚᱱᱠᱟ ᱾
ᱚ ᱟᱪᱪᱷᱟ ᱦᱮᱸ ᱚᱱᱟ ᱦᱚᱸ ᱢᱤᱫᱴᱟᱝ ᱵᱷᱟᱜᱤ ᱠᱟᱛᱷᱟᱢ ᱞᱟᱹᱭ ᱠᱮᱫᱟ ᱡᱮ ᱫᱟᱬᱟᱱ ᱾ ᱮᱜ ᱫᱟᱬᱟᱱ ᱠᱟᱛᱷᱟᱢ ᱞᱟᱹᱭ ᱠᱮᱫ ᱠᱷᱟᱱ ᱤᱧ ᱫᱚ ᱟᱹᱰᱤ ᱢᱟᱱᱮ ᱢᱤᱫᱴᱟᱝ ᱢᱚᱱᱮᱨᱮ ᱨᱟᱹᱥᱠᱟᱹᱧ ᱵᱩᱡᱷᱟᱹᱣ ᱠᱮᱫᱟ ᱡᱮ ᱼᱼ ᱮᱸᱜ ᱫᱟᱬᱟᱱ ᱫᱚ ᱤᱧ ᱦᱚᱸ ᱫᱚᱢᱮ ᱜᱤᱧ ᱠᱩᱥᱤᱭᱟᱜᱼᱟ ᱫᱟᱬᱟᱱ ᱪᱟᱞᱟᱜ ᱫᱚ ᱾ ᱟᱫᱚ ᱦᱮᱸ ᱚᱱᱟᱦᱚᱧ ᱞᱟᱹᱭᱟ ᱡᱮ ᱛᱟᱦᱚᱞᱮ ᱚᱠᱟ ᱠᱚᱨᱮ ᱫᱟᱬᱟᱱ ᱪᱟᱞᱟᱣ ᱟᱠᱟᱱᱟᱧ ᱤᱧᱦᱚᱸ ᱾ ᱟᱨ ᱟᱢ ᱦᱚᱸ ᱚᱱᱟ ᱠᱚᱜᱮ ᱛᱟᱦᱚᱞᱮ ᱞᱟᱝ ᱞᱟᱹᱭ ᱥᱚᱫᱚᱨᱟ ᱾
ᱦᱮᱸ ᱦᱮᱸ ᱚᱱᱟᱜᱮ ᱵᱷᱟᱜᱮᱜᱼᱟ ᱠᱟᱹᱴᱤᱡ ᱚᱠᱟ ᱠᱚᱨᱮᱫ ᱟᱢ ᱫᱟᱬᱟᱱᱮᱢ ᱪᱟᱞᱟᱣ ᱵᱟᱲᱟᱣ ᱟᱠᱟᱱᱟ ᱤᱧ ᱦᱚᱸ ᱚᱠᱟᱨᱮᱧ ᱪᱟᱣ ᱚᱱᱟ ᱠᱚ ᱜᱮ ᱞᱟᱹᱭ ᱥᱚᱫᱚᱨ ᱞᱮᱠᱷᱟᱱ ᱟᱹᱰᱤ ᱵᱷᱟᱜᱮ ᱠᱚᱜᱼᱟ ᱾
ᱦᱮᱸ ᱛᱟᱞᱦᱮ ᱟᱢ ᱜᱮ ᱞᱟᱹᱭ ᱞᱮᱢ
ᱤᱧ ᱫᱟᱬᱟᱱ ᱵᱚᱞᱛᱮ ᱫᱟᱬᱟᱱ ᱫᱩᱧ ᱪᱟᱞᱟᱣ ᱠᱟᱱᱟᱼᱼ ᱩᱫ ᱚᱝᱠᱟ ᱡᱟᱭᱜᱟ ᱫᱚ ᱢᱟᱱᱮᱼᱼ ᱧᱮᱞ ᱡᱚᱝ ᱡᱟᱭᱜᱟ ᱫᱚ ᱡᱮᱦᱮᱛᱩ ᱤᱭᱟᱹᱢ ᱟᱸᱡᱚᱢ ᱠᱟᱫ ᱜᱮᱭᱟ ᱾ ᱦᱟᱣᱲᱟᱼᱼ ᱚᱱᱟ ᱡᱟᱦᱟᱸ ᱵᱨᱤᱡᱽ ᱦᱮᱸᱥᱮ ᱟᱨ ᱫᱤᱜᱷᱟᱼᱼ
ᱦᱮᱸ ᱦᱮᱸ
ᱟᱨ ᱛᱟᱨᱯᱚᱨᱮ ᱚᱱᱟ ᱤᱭᱟᱹ ᱢᱩᱨᱥᱤᱫᱟᱵᱟᱫᱽ ᱨᱮᱱᱟᱜ ᱦᱟᱡᱟᱨᱤ ᱫᱩᱣᱟᱨᱤ ᱩᱦ ᱛᱟᱯᱚᱨᱮ ᱦᱟᱱᱮ ᱚᱡᱳᱫᱽᱫᱷᱟᱼᱼ ᱯᱟᱦᱟᱲ ᱩᱦ ᱛᱟᱯᱚᱨᱮ ᱚᱱᱛᱮ ᱤᱭᱟᱹ ᱢᱮᱱᱟᱜᱼᱟᱼᱼ ᱟᱱᱮ ᱮ ᱰᱤᱞᱞᱤ ᱨᱮᱱᱟᱜ ᱡᱟᱦᱟᱸ ᱮᱼᱼ ᱞᱟᱞᱠᱮᱞᱞᱟ ᱛᱟᱯᱚᱨᱮ ᱛᱟᱡᱽᱢᱚᱦᱚᱞ ᱡᱟᱦᱟᱸ ᱠᱚᱨᱮᱫ ᱢᱮᱱᱟᱜ ᱫᱚ ᱟᱜᱽᱨᱟ ᱨᱮᱼᱼ
ᱚ ᱦᱮᱸ
ᱦᱮᱸ ᱚᱱᱟ ᱡᱟᱭᱜᱟ ᱠᱚ ᱪᱟᱞᱟᱣ ᱦᱩᱭ ᱠᱟᱱᱟ ᱟᱫᱚᱼᱼ
ᱚ ᱦᱮᱸ ᱚᱱᱟ ᱫᱟᱬᱟᱱ ᱪᱟᱞᱟᱜ ᱠᱟᱛ ᱠᱟᱛᱷᱟᱢ ᱞᱟᱹᱭ ᱠᱮᱭᱟ ᱛᱟᱦᱚᱞᱮ ᱚᱱᱟ ᱫᱟᱬᱟᱱ ᱫᱚ ᱚᱱᱠᱟ ᱢᱟᱱᱮ ᱯᱷᱮᱢᱮᱞᱤ ᱥᱟᱞᱟᱜ ᱮᱢ ᱥᱮᱱ ᱵᱟᱲᱟ ᱟᱠᱟᱱᱟ ᱥᱮ ᱚᱱᱠᱟ ᱜᱟᱛᱮ ᱠᱚ ᱥᱟᱞᱟᱜ ᱮᱢ ᱥᱮᱱ ᱟᱠᱟᱱᱟ?
ᱵᱟᱹᱧ ᱟᱸᱡᱚᱢ ᱞᱮᱫᱟ ᱟᱨ ᱢᱤᱫ ᱫᱷᱟᱣ ᱞᱟᱹᱭ ᱢᱮ?
ᱢᱟᱱᱮ ᱞᱟᱹᱭ ᱤᱧ ᱡᱮ ᱡᱟᱦᱟᱸ ᱫᱟᱬᱟᱱ ᱠᱚᱢ ᱪᱟᱞᱟᱣ ᱵᱟᱲᱟ ᱟᱠᱟᱱᱟ? ᱟᱫᱚ ᱚᱱᱟ ᱫᱟᱬᱟᱱ ᱫᱚ ᱜᱟᱛᱮ ᱥᱟᱞᱟᱜ ᱮᱢ ᱥᱮᱱ ᱵᱟᱲᱟ ᱠᱟᱱᱟ ᱥᱮ ᱯᱷᱮᱢᱮᱞᱤ ᱢᱟᱱᱮ ᱚᱲᱟᱜ ᱦᱚᱲ ᱠᱚ ᱥᱟᱞᱟᱜ
ᱚ ᱢᱟᱱᱮ ᱚᱝᱠᱟᱱ ᱫᱟᱬᱟᱱ ᱫᱚ ᱯᱷᱮᱢᱮᱞᱤ ᱥᱟᱛᱮ ᱫᱚ ᱵᱟᱝ ᱪᱟᱞᱟᱣ ᱦᱩᱭ ᱠᱟᱱᱟ ᱢᱟᱱᱮ ᱜᱟᱛᱮ ᱥᱟᱛᱮᱜ ᱜᱮ ᱪᱟᱞᱟᱣ ᱦᱩᱭ ᱠᱟᱱᱟ᱾ ᱟᱫᱚ ᱚᱝᱠᱟ ᱛᱟᱯᱚᱨᱮ ᱚᱱᱠᱟ ᱤᱭᱟᱹ ᱠᱟᱛᱮᱜ ᱤᱭᱟᱹ ᱦᱩᱭ ᱞᱮᱱᱟ ᱠᱟᱛᱷᱟ ᱵᱟᱛᱛᱟ ᱠᱟᱛᱮ ᱡᱮ ᱦᱮᱸ ᱱᱚᱣᱟ ᱠᱚᱨᱮ ᱫᱟᱬᱟᱱ ᱵᱚ ᱪᱟᱞᱟᱜ ᱪᱟᱞᱟᱣ ᱞᱮᱠᱷᱟᱱ ᱠᱟᱹᱴᱤᱡᱽ ᱵᱷᱟᱜᱤᱜ-ᱟ᱾ ᱦᱳᱭ ᱜᱟᱛᱮ ᱥᱟᱞᱟᱜ ᱟᱫᱚ ᱯᱷᱮᱢᱮᱞᱤ ᱥᱟᱞᱟᱜ ᱫᱚ ᱚᱱᱟ ᱠᱚᱨᱮ ᱫᱚ ᱫᱟᱬᱟᱱ ᱫᱚ ᱢᱟᱱᱮ ᱩᱱᱟᱹᱜ ᱫᱚ ᱵᱟᱝ ᱪᱟᱞᱟᱣ ᱦᱩᱭ ᱠᱟᱱᱟ ᱛᱟ ᱜᱟᱛᱮ ᱥᱟᱶ ᱛᱮᱜᱮ ᱪᱟᱞᱟᱣ ᱦᱩᱭ ᱠᱟᱱᱟ᱾
ᱦᱮᱸ ᱜᱟᱛᱮ ᱥᱟᱞᱟᱜ ᱮᱢ ᱪᱟᱞᱟᱣ ᱞᱮᱱᱠᱷᱟᱱ ᱛᱚ ᱛᱟᱦᱚᱞᱮ ᱢᱤᱫᱴᱟᱝ ᱟᱹᱰᱤ ᱨᱟᱹᱥᱠᱟᱹ ᱦᱩᱭ ᱠᱟᱱᱟ᱾ ᱡᱮ ᱜᱟᱛᱮ ᱥᱟᱞᱟᱜ ᱫᱚ ᱫᱟᱬᱟᱱ ᱪᱟᱞᱟᱣ ᱠᱚᱫᱚ ᱟᱹᱰᱤ ᱢᱤᱫᱴᱟᱝ ᱨᱟᱹᱥᱠᱟᱹ ᱵᱩᱡᱷᱟᱹᱜ-ᱟ᱾
ᱦᱮᱸ ᱨᱟᱹᱥᱠᱟᱹ ᱫᱚ ᱵᱩᱡᱷᱟᱹᱜ-ᱟ ᱟᱹᱰᱤ ᱢᱟᱱᱮ ᱢᱮᱫᱴᱟᱝ ᱤᱱᱡᱚᱭ ᱜᱮ ᱟᱞᱟᱫᱟ ᱛᱚᱠᱷᱚᱱ ᱫᱚ ᱢᱟᱱᱮ ᱢᱚᱱᱮ ᱠᱷᱩᱥᱤ ᱟᱢᱮᱢ ᱨᱟᱹᱥᱠᱟᱹ ᱫᱟᱲᱮᱜ-ᱟ ᱢᱤᱫᱴᱟᱝ ᱫᱟᱬᱟᱱ ᱨᱮᱱᱟᱜ ᱩᱱᱟᱹᱜ ᱤᱭᱟᱹᱢ ᱦᱟᱛᱟᱣ ᱫᱟᱲᱮᱭᱟᱜ-ᱟ ᱢᱟᱱᱮ ᱯᱷᱤᱞ ᱡᱟᱦᱟᱸ ᱠᱮ ᱵᱚᱞᱮ ᱞᱟᱹᱭᱟ ᱠᱚ‌ ᱚᱱᱟ ᱯᱷᱤᱞᱮᱢ ᱦᱟᱛᱟᱣ ᱫᱟᱲᱮᱜ-ᱟ᱾
ᱦᱮᱸ ᱛᱟᱦᱞᱮ ᱟᱨ ᱱᱚᱜ-ᱚᱭ ᱮᱢ ᱞᱟᱹᱭ ᱠᱮᱫᱟ ᱡᱮ ᱟᱡᱫᱤᱭᱟᱹ ᱵᱩᱨᱩ ᱦᱚᱸᱢ ᱧᱮᱞ ᱠᱟᱫ ᱜᱮᱭᱟ᱾ ᱛᱟᱦᱞᱮ ᱤᱧ ᱫᱚ ᱚᱱᱠᱟ ᱫᱟᱲᱟᱱ ᱫᱚ ᱵᱟᱹᱧ ᱪᱟᱞᱟᱣ ᱠᱟᱱᱟ ᱦᱟᱸᱜ ᱠᱷᱟᱱ, ᱢᱤᱫᱵᱟᱨ ᱡᱟᱭᱜᱟ ᱨᱤᱧ ᱪᱟᱞᱟᱣ ᱠᱟᱱᱟ᱾ᱟᱫᱚ ᱡᱩᱫᱤ ᱟᱡᱚᱫᱤᱭᱟᱹ ᱵᱩᱨᱩ ᱨᱮ ᱚᱱᱠᱟ ᱪᱮᱫ ᱠᱚ ᱢᱮᱱᱟᱜ-ᱟ ᱡᱩᱫᱤᱢ ᱞᱟᱹᱭ ᱞᱮᱠᱷᱟᱱ᱾
ᱟᱡᱚᱫᱤᱭᱟᱹ ᱵᱩᱨᱩ ᱫᱚᱻ ᱴᱷᱤᱠ ᱵᱟᱲᱟ᱾ ᱟᱫᱚ ᱚᱝᱠᱟ ᱢᱮᱱᱟᱜ ᱵᱚᱞᱛᱮ ᱵᱤᱥᱮᱥ ᱠᱤᱪᱷᱩ ᱫᱚ ᱵᱟᱪᱩᱜ-ᱟ ᱚᱱᱟ ᱜᱮ ᱮᱸ ᱚᱱᱟ ᱵᱩᱨᱩ ᱡᱟᱦᱟᱸ ᱢᱮᱱᱟᱜ ᱫᱚ, ᱚᱱᱟ ᱵᱩᱨᱩ ᱨᱮᱜᱮ ᱢᱮᱫ ᱴᱟᱝ ᱮᱸ ᱵᱩᱨᱩ ᱛᱟᱞᱟᱨᱮ ᱢᱮᱫᱴᱟᱝ ᱠᱚ ᱵᱚᱸᱜᱟ ᱵᱩᱨᱩᱭᱟ ᱠᱚ ᱛᱟᱦᱞᱮ ᱚᱸᱰᱮ ᱜᱮ ᱜᱮ ᱯᱚᱨᱚᱵᱽ ᱠᱚ ᱦᱳᱭᱳᱜ-ᱟ᱾ ᱚᱸᱰᱮᱜᱮ ᱢᱟᱱᱮ ᱢᱟᱹᱱᱢ ᱢᱟᱱᱮ ᱟᱵᱚ ᱥᱟᱱᱛᱟᱲ ᱦᱚᱯ ᱥᱟᱱᱛᱟᱲ ᱠᱚ ᱦᱚᱸ ᱛᱟᱯᱚᱨᱮ ᱮᱴᱟᱜ ᱡᱟᱹᱛ ᱠᱚᱨᱮᱱ ᱦᱚᱲ ᱠᱚᱦᱚᱸ ᱚᱸᱰᱮ ᱠᱚ ᱡᱟᱣᱨᱟᱜ ᱟᱠᱚ, ᱛᱟᱯᱚᱨᱮ ᱚᱸᱰᱮ ᱵᱷᱟᱜᱤ ᱜᱮ ᱤᱭᱟᱹ ᱠᱚᱫᱚ ᱦᱩᱭᱩᱜ-ᱟ, ᱯᱚᱨᱚᱵᱽ ᱠᱚ ᱦᱩᱭᱩᱜ-ᱟ, ᱚᱱᱠᱟᱜᱮ ᱫᱚᱠᱟᱱ ᱫᱟᱱᱤ ᱠᱚᱦᱚᱸ ᱵᱷᱟᱜᱤ ᱠᱚ ᱟᱹᱜᱩᱭᱟ᱾ ᱠᱚ ᱦᱟᱱᱟ ᱱᱤᱭᱟᱹ
ᱚ ᱠᱤᱨᱤᱧ ᱟᱠᱷᱨᱤᱧ ᱦᱚᱸ ᱢᱟᱱᱮ ᱵᱷᱟᱜᱮ ᱜᱮ ᱦᱩᱭᱩᱜ-ᱟ᱾
ᱦᱮᱸ ᱚᱸᱰᱮ ᱠᱤᱨᱤᱧ ᱟᱠᱷᱨᱤᱧ ᱠᱚ ᱵᱷᱟᱜᱤ ᱜᱮ ᱦᱩᱭᱩᱜ-ᱟ, ᱛᱟᱯᱚᱨᱮ ᱚᱱᱠᱟ ᱰᱟᱹᱰᱤ ᱰᱟᱹᱰᱤ ᱜᱷᱟᱴ ᱠᱚ ᱢᱮᱱᱟᱜ-ᱟ, ᱢᱟᱱᱮ ᱚᱱᱟ ᱵᱩᱨᱩ ᱨᱮᱜᱮ ᱚᱱᱠᱟᱱ ᱱᱟᱹᱭ ᱞᱮᱠᱟ ᱢᱮᱱᱟᱜ-ᱟ ᱱᱟᱹᱭ ᱢᱟᱱᱮ ᱚᱱᱮ ᱜᱟᱰᱟ ᱥᱚᱰᱚᱜ ᱞᱮᱠᱟ ᱢᱮᱱᱟᱜ-ᱟ ᱚᱸᱰᱮ ᱜᱮ, ᱦᱮᱸ ᱠᱟ ᱚᱸᱰᱮ ᱫᱟᱜ ᱡᱷᱟᱨᱱᱟᱜ-ᱟ᱾ ᱛᱟᱯᱚᱨᱮ ᱚᱸᱰᱮ ᱢᱤᱮᱫᱴᱟᱝ ᱚᱝᱠᱟ ᱵᱚᱸᱜᱟ ᱵᱩᱨᱩ ᱠᱚᱦᱚᱸ ᱚᱸᱰᱮ ᱞᱟᱹᱭ ᱜᱮᱭᱟ ᱠᱚ ᱟᱹᱰᱤ ᱡᱟᱜᱽᱨᱚᱛᱚ ᱵᱚᱸᱜᱟ ᱵᱩᱨᱩ ᱠᱚ ᱢᱮᱱᱟᱜ ᱠᱚᱣᱟ ᱦᱮᱸ ᱚᱸᱰᱮᱱᱟᱜ ᱚᱸᱰᱮᱱᱟᱜ ᱫᱟᱜ ᱛᱩᱯᱩ ᱠᱟᱛᱮᱜ ᱜᱮ ᱢᱟᱱᱮ ᱚᱸᱰᱮ ᱛᱩᱯᱩ ᱠᱟᱛᱮᱜ ᱜᱮᱠᱚ ᱚᱸᱰᱮ ᱠᱚ ᱵᱚᱸᱜᱟ ᱵᱩᱨᱩᱭᱟ ᱠᱚ ᱟ ᱚᱱᱟ ᱫᱟᱜ ᱞᱟᱭᱹ ᱜᱮᱭᱟ ᱠᱚ ᱫᱚᱢᱮ ᱨᱮᱭᱟᱲ ᱜᱮᱭᱟ, ᱢᱟᱱᱮ ᱚᱸᱰᱮᱱᱟᱜ
ᱚ
ᱦᱮᱸ ᱡᱮᱭ ᱛᱮᱭ ᱦᱚᱲ ᱫᱚ ᱵᱟᱝ ᱜᱮᱠᱚ ᱛᱩᱯᱩ ᱫᱟᱲᱮᱜ-ᱟ
ᱚ ᱦᱮᱸ ᱟᱨ ᱟᱡᱚᱫᱤᱭᱟᱹ ᱵᱩᱨᱩᱢ ᱞᱟᱹᱭ ᱠᱮᱫ ᱠᱷᱟᱱ ᱛᱟᱦᱚᱞᱮ ᱟᱨ ᱢᱤᱫᱴᱟᱝ ᱤᱧ ᱠᱩᱞᱤ ᱞᱮᱢ ᱜᱮ ᱡᱮ ᱟᱡᱚᱫᱤᱭᱟᱹ ᱵᱩᱨᱩ ᱡᱟᱦᱟᱸ ᱮᱸ ᱥᱮᱸᱫᱽᱨᱟᱢ ᱪᱟᱞᱟᱣ ᱵᱟᱲᱟ ᱠᱟᱱ ᱜᱮᱭᱟ?
ᱦᱮᱸ ᱟᱡᱳᱫᱤᱭᱟᱹ ᱵᱩᱨᱩ ᱥᱮᱸᱫᱽᱨᱟ ᱫᱚ ᱦᱮᱸ ᱚᱸᱰᱮ ᱡᱟᱦᱟᱸ ᱠᱚ ᱟᱵᱚ ᱥᱟᱱᱫᱽᱨᱟ ᱠᱚ ᱞᱟᱹᱭ ᱜᱮᱭᱟ ᱮᱸ ᱟᱡᱚᱫᱤᱭᱟᱹ ᱵᱩᱨᱩ ᱡᱟᱦᱟᱸ ᱥᱮᱸᱫᱽᱨᱟ ᱵᱟᱹᱭᱥᱟᱹᱠᱷ ᱠᱩᱱᱟᱹᱢᱤ ᱦᱤᱞᱳᱜ᱾ ᱥᱮᱸᱫᱽᱨᱟ ᱵᱚᱞ ᱛᱮ ᱪᱟᱞᱟ ᱫᱚ ᱱᱤᱡᱮ ᱥᱚᱵ ᱫᱚ ᱩᱱᱟᱹᱜ ᱥᱮᱸᱫᱽᱨᱟ ᱫᱚ ᱵᱟᱝ ᱪᱟᱞᱟᱣ ᱦᱩᱭ ᱠᱟᱱᱟ ᱛᱳ ᱧᱮᱞ ᱦᱳᱭ ᱟᱠᱟᱱᱟ ᱡᱮ ᱥᱮᱸᱫᱽᱨᱟ ᱠᱚ ᱪᱟᱞᱟᱣ ᱟᱠᱟᱱᱟ ᱚᱸᱰᱮ᱾
ᱚ
ᱦᱮᱸ᱾
ᱦᱮᱸ ᱦᱮᱸ᱾
ᱟᱫᱚ ᱛᱤᱱᱟᱹᱜ ᱴᱷᱤᱠ ᱵᱟᱝ ᱴᱷᱤᱠ ᱚᱱᱮ ᱵᱟᱠᱚ ᱞᱟᱹᱭ ᱠᱟᱜ-ᱟ ᱠᱚ ᱡᱮ ᱮᱸᱻ᱾ ᱠᱚᱲᱟ ᱡᱩᱫᱤ-ᱡᱟᱱᱟᱢ ᱠᱷᱟᱱ ᱫᱚ ᱟᱡᱚᱫᱤᱭᱟᱹ ᱥᱮᱸᱫᱽᱨᱟ ᱪᱟᱞᱟᱜ ᱥᱮ ᱪᱮᱫᱠᱟ ᱚᱱᱠᱟ ᱢᱤᱫᱴᱟᱝ ᱢᱮᱱᱟᱜ-ᱟ ᱥᱮ᱾
ᱦᱮᱸ ᱦᱮᱸ ᱠᱟᱛᱷᱟ ᱢᱮᱱᱟᱜᱼᱟ ᱢᱮᱫᱴᱟᱝ᱾
ᱦᱮᱸ᱾ ᱟᱨ ᱠᱩᱲᱤ ᱜᱤᱫᱽᱨᱟᱹ ᱠᱷᱟᱱ ᱫᱚ ᱪᱟᱠᱚᱞ ᱛᱟᱹᱲᱤ, ᱯᱟᱛᱟ ᱥᱮ ᱪᱮᱫ ᱠᱚ ᱞᱟᱹᱭᱟ ᱠᱚ᱾
ᱦᱮᱸ ᱦᱮᱸ᱾
ᱦᱳᱭ ᱚᱱᱠᱟ ᱜᱮ᱾
ᱚ
ᱛᱟᱦᱚᱞᱮ ᱟᱢ ᱫᱚ ᱚᱠᱟ ᱠᱚᱨᱮ ᱚᱠᱟ ᱫᱟᱬᱟᱱᱮᱢ ᱪᱟᱞᱟᱣ ᱵᱟᱲᱟᱜ ᱟᱠᱟᱱᱟ
ᱫᱟᱬᱟᱱ ᱫᱚ ᱤᱧ ᱪᱟᱞᱟᱣ ᱟᱠᱟᱱ ᱜᱤᱭᱟᱹᱧ ᱚᱱᱠᱟ ᱫᱚ ᱮᱼᱼ ᱥᱩᱢᱩᱫᱨᱚ ᱫᱷᱟᱨᱮ ᱱᱚᱝᱠᱟ ᱫᱤᱜᱷᱟ ᱠᱚᱼᱼ ᱫᱤᱜᱷᱟ ᱠᱚ᱾ ᱛᱟᱨᱯᱚᱨᱮ ᱚᱱᱠᱟ ᱟᱨᱚ ᱚᱱᱠᱟ ᱡᱟᱦᱟᱸ ᱠᱚ ᱨᱮ ᱚᱱᱠᱟ ᱡᱟᱦᱟᱸ ᱫᱚᱼᱼ ᱰᱮᱢ ᱠᱚᱠᱚ ᱛᱮᱭᱟᱨ ᱟᱠᱟᱫᱟ ᱚᱱᱠᱟᱱᱟᱜ ᱡᱟᱭᱜᱟ ᱠᱚ ᱞᱤᱧ ᱪᱟᱞᱟᱣ ᱵᱟᱲᱟ ᱟᱠᱟᱱᱟ᱾
ᱚ
ᱛᱟᱦᱚᱞᱮ ᱵᱷᱟᱜᱤ ᱵᱷᱟᱜᱤ ᱡᱟᱭᱜᱟ ᱠᱚ ᱜᱮᱢ ᱪᱟᱞᱟᱣ ᱠᱟᱱᱟ
ᱦᱮᱸ ᱵᱷᱟᱜᱤ ᱡᱟᱭᱜᱟ ᱠᱚᱜᱤᱧ ᱪᱟᱞᱟᱣ ᱟᱠᱟᱱᱟ ᱟᱫᱚ ᱚᱱᱠᱟ ᱢᱤᱫ ᱵᱟᱨ ᱫᱷᱟᱣ ᱜᱤᱧ ᱪᱟᱞᱟᱣ ᱟᱠᱟᱱᱟ ᱫᱚᱢᱮ ᱡᱟᱹᱥᱛᱤ ᱫᱷᱟᱣ ᱠᱟᱛᱮ ᱫᱚ ᱵᱟᱹᱧ ᱪᱟᱞᱟᱣ ᱟᱠᱟᱱᱟ ᱦᱟᱸᱜᱼᱼ
ᱚ ᱱᱤᱡᱮ ᱦᱚᱸ ᱚᱱᱠᱟ ᱜᱮ ᱢᱤᱫ ᱫᱷᱟᱣ ᱠᱟᱛᱮ ᱜᱮ ᱪᱟᱞᱟᱣ ᱦᱩᱭ ᱠᱟᱱᱟ᱾ ᱟᱫᱚ ᱚᱱᱠᱟ ᱪᱟᱞᱟᱜ ᱨᱮᱱᱟᱜᱼᱼ
ᱪᱟᱞᱟᱣ ᱦᱚᱸ ᱢᱤᱫᱴᱟᱝ ᱟᱹᱰᱤ ᱨᱟᱹᱥᱠᱟᱹ ᱵᱩᱡᱷᱟᱹᱜᱼᱟ ᱢᱟᱱᱮ ᱵᱚᱪᱷᱚᱨ ᱫᱤᱱ ᱨᱮ ᱢᱤᱫ ᱫᱷᱟᱣ ᱮᱢ ᱪᱟᱞᱟᱜ ᱨᱮ ᱦᱚᱸ ᱟᱹᱰᱤ ᱨᱟᱹᱥᱠᱟᱹ ᱵᱩᱡᱷᱟᱹᱜ-ᱟ᱾
ᱦᱮᱸ ᱟᱫᱚᱼᱼ ᱛᱟᱯᱚᱨᱮ ᱡᱟᱦᱟᱸ ᱫᱤᱜᱷᱟ ᱞᱟᱹᱭ ᱠᱮᱫᱚ ᱚᱱᱟ ᱫᱤᱜᱷᱟ ᱨᱮᱱᱟᱜ ᱦᱚᱸᱼᱼ ᱚᱸᱰᱮ ᱦᱚᱸ ᱧᱮᱞ ᱡᱚᱝ ᱛᱮ ᱵᱷᱟᱜᱤ ᱜᱮ ᱢᱤᱫᱴᱟᱝ ᱟᱹᱰᱤ ᱢᱟᱨᱟᱱᱼᱼ ᱥᱩᱢᱩᱫᱨᱚ ᱢᱮᱱᱟᱜᱼᱟ ᱟᱨ ᱢᱟᱱᱮ ᱥᱩᱢᱩᱫᱨᱚ ᱥᱩᱨ ᱨᱮᱜᱮ ᱛᱚ ᱛᱟᱯᱚᱨᱮᱼᱼ
ᱦᱮᱸ ᱦᱮᱸ
ᱟᱨ ᱚᱱᱟ ᱡᱟᱦᱟᱸ ᱵᱟᱞᱤ ᱠᱚ ᱢᱮᱱᱟᱜᱼᱟ ᱥᱮᱨᱚᱠᱚᱢ ᱢᱮᱱᱟᱜᱼᱟ ᱚᱸᱰᱮᱱᱟᱜ ᱫᱟᱜ ᱞᱮᱭ ᱜᱮᱭᱟ ᱠᱚ ᱫᱟᱜ ᱦᱚᱸᱼᱼ ᱢᱟᱱᱮ ᱵᱩᱞᱩᱝ ᱵᱷᱟᱵ ᱢᱟᱱᱮ ᱵᱟᱢ ᱧᱩ ᱫᱟᱲᱮᱭᱟᱜᱼᱟ
ᱚ ᱟᱪᱪᱷᱟ ᱦᱮᱸ ᱚᱸᱰᱮᱱᱟᱜ ᱫᱟᱜᱼᱼ ᱫᱚ ᱦᱮᱸ ᱤᱧ ᱦᱚᱧ ᱪᱟᱞᱟᱣ ᱠᱟᱱᱟ ᱫᱤᱜᱷᱟ ᱨᱮᱱᱟᱜ ᱫᱟᱜ ᱫᱚ ᱚᱱᱟ ᱫᱚ ᱡᱮᱦᱮᱛᱩ ᱥᱚᱢᱩᱫᱽᱨᱚ ᱨᱮᱱᱟᱜ ᱚᱱᱟ ᱫᱚᱼᱼ ᱫᱚᱢᱮ ᱵᱩᱞᱩᱝ ᱜᱮᱭᱟ ᱚᱱᱟ ᱫᱚ ᱢᱟᱱᱮ ᱚᱱᱟ ᱫᱚ ᱵᱟᱢ ᱧᱩ ᱫᱟᱲᱮᱭᱟᱜᱼᱟ
ᱦᱮᱸ
ᱦᱩᱸ ᱟᱨ ᱚᱱᱠᱟᱼᱼ ᱰᱮᱢ ᱠᱩᱧ ᱧᱮᱞ ᱟᱠᱟᱫ ᱜᱮᱭᱟ ᱪᱷᱳᱴᱚ ᱠᱷᱟᱴᱚᱜᱼᱟᱜ ᱡᱟᱦᱟᱸ ᱫᱚ ᱫᱟᱜᱼᱼ ᱠᱚ ᱛᱚᱵᱟᱜ ᱛᱟᱦᱮᱱ ᱠᱟᱱᱟ ᱚᱸᱰᱮ ᱠᱷᱚᱱᱟᱜ ᱚᱸᱰᱮᱱᱟᱜ ᱫᱟᱜᱼᱼ ᱛᱮ ᱟᱨᱚ ᱪᱟᱥ ᱵᱟᱥ ᱠᱚ ᱦᱩᱭᱩᱜ ᱠᱟᱱᱟ ᱚᱱᱠᱟᱱᱟᱜ ᱤᱧ ᱧᱮᱞ ᱟᱠᱟᱫᱼᱟ
ᱦᱮᱸ ᱛᱟᱯᱚᱨᱮ ᱰᱮᱢ ᱠᱚᱫᱚ ᱵᱤᱥᱮᱥ ᱠᱟᱨ ᱫᱚ ᱚᱱᱟ ᱞᱟᱹᱜᱤᱫ ᱜᱮ ᱰᱮᱢ ᱠᱚ ᱫᱚᱼᱼ ᱡᱮᱢᱚᱱ ᱮᱜ ᱪᱟᱥᱵᱟᱥ ᱞᱟᱹᱜᱤᱫ ᱡᱟᱦᱟᱸ ᱫᱟᱜ ᱠᱚᱠᱚ ᱥᱚᱜ ᱢᱟᱱᱮ ᱚᱱᱰᱮ ᱱᱟᱜ ᱤᱭᱟᱹ ᱠᱟᱛᱮ ᱠᱚ ᱫᱚᱦᱚ ᱫᱟᱲᱮᱭᱟᱜ ᱢᱟ ᱛᱚᱵᱟ ᱠᱟᱛᱮ ᱠᱚ ᱫᱚᱦᱚ ᱫᱟᱲᱮᱭᱟᱜ ᱢᱟ ᱦᱮᱸ ᱥᱚᱧᱪᱚᱭ ᱠᱟᱛᱮ ᱠᱚ ᱫᱚᱦᱚ ᱦᱮᱸ ᱚᱱᱟ ᱞᱟᱹᱜᱤᱫ ᱦᱮ ᱡᱮ ᱟ ᱡᱮ ᱢᱟᱹᱱᱢᱤ ᱠᱚ ᱵᱟᱨᱚ ᱢᱟᱥ ᱠᱚ ᱪᱟᱥ ᱫᱟᱲᱮᱜ ᱢᱟ ᱚᱱᱟ ᱞᱟᱹᱜᱤᱫ ᱰᱮᱢ ᱠᱚᱠᱚ ᱡᱟᱦᱟᱸ ᱠᱚ ᱵᱮᱱᱟᱣ ᱟᱠᱟᱫ ᱫᱚ ᱚᱱᱟ ᱞᱟᱹᱜᱤᱫ ᱜᱮ ᱟᱫᱚ ᱚᱱᱟ ᱠᱚᱨᱮ ᱦᱚᱸ ᱟᱫᱚ ᱵᱮᱱᱟᱣ ᱠᱟᱜᱼᱟ ᱠᱚ ᱮᱢᱚᱱ ᱪᱮᱦᱨᱟ ᱠᱚ ᱵᱮᱱᱟᱣ ᱠᱟᱜᱼᱟ ᱢᱤᱫᱴᱟᱝ ᱧᱮᱞ ᱡᱚᱝ ᱡᱟᱭᱜᱟ ᱞᱮᱠᱟᱜᱮ
ᱠᱟ ᱦᱮᱸ ᱢᱟᱱᱮ ᱚᱱᱟ ᱫᱚ ᱪᱮᱫ ᱞᱮᱠᱟ ᱟᱵᱚ ᱮᱢᱱᱤ ᱜᱟᱹᱰᱭᱟᱹ ᱜᱟᱰ ᱰᱟ ᱛᱚ ᱫᱤᱱ ᱜᱮᱵᱚᱱ ᱧᱮᱞ ᱮᱫᱟ ᱟᱫᱚ ᱚᱱᱟ ᱫᱚ ᱢᱟᱱᱮ ᱚᱱᱟ ᱦᱚᱸ ᱚᱱᱠᱟᱱᱟᱜ ᱡᱤᱱᱤᱥᱜᱮ ᱡᱟᱭᱜᱟ ᱜᱮ ᱠᱟᱱᱟ ᱟᱫᱚ ᱚᱱᱟ ᱫᱚ ᱟᱨᱚ ᱪᱮᱨᱦᱟ ᱥᱟᱺᱦᱤᱡ ᱠᱚ ᱥᱟᱡᱟᱣ ᱠᱟᱜᱼᱟ ᱥᱮ ᱢᱟᱱᱮ ᱚᱱᱠᱟ ᱠᱚ ᱛᱚᱞ ᱠᱟᱜᱼᱟ ᱢᱤᱫᱴᱟᱝ ᱛᱚᱞ ᱫᱚᱦᱚ ᱢᱮᱱᱟᱜᱼᱟ ᱢᱤᱫᱴᱟᱝ ᱟᱫᱚ ᱢᱤᱫᱴᱟᱝ ᱟᱹᱰᱤ ᱵᱷᱟᱜᱮ ᱧᱮᱞᱚᱜᱼᱟ᱾
ᱦᱮᱸ ᱢᱟᱱᱮ ᱮᱢᱚᱱ ᱪᱮᱨᱦᱟ ᱧᱮᱞᱚᱜᱼᱟ ᱧᱮᱞ ᱡᱚᱝᱛᱮ ᱢᱟᱱᱮ ᱟᱢ ᱞᱟᱹᱭᱟᱢ ᱢᱟᱱᱮ ᱱᱚᱝᱠᱟᱱ ᱡᱟᱭᱜᱟ ᱫᱚ ᱡᱟᱹᱱᱤᱡ ᱟᱨᱚ ᱦᱮᱡ ᱞᱮᱠᱷᱟᱡ ᱤᱧᱟᱹᱜ ᱢᱟᱱ ᱟᱹᱰᱤ ᱢᱚᱱᱮ ᱨᱟᱹᱥᱠᱟᱹ ᱨᱟᱹᱥᱠᱟᱹ ᱵᱩᱡᱷᱟᱹᱜᱼᱟ ᱚᱱᱟ ᱡᱟᱭᱜᱟ
ᱦᱮᱸ ᱞᱟᱹᱭᱟᱢ ᱟᱨᱦᱚᱸ ᱢᱟᱱᱮ ᱪᱟᱞᱟᱜ ᱥᱟᱱᱟᱢᱟ ᱫᱤᱛᱤᱭᱚ ᱵᱟᱨ ᱡᱩᱫᱤ ᱢᱤᱫ ᱫᱷᱟᱢ ᱧᱮᱞᱟ
ᱦᱮᱸ
ᱦᱮᱸ ᱫᱟᱬᱟᱱ ᱫᱚ ᱫᱟᱬᱟᱱ ᱡᱤᱱᱤᱥ ᱛᱮᱜ ᱫᱚ ᱚᱱᱠᱟᱱᱟᱜ ᱜᱮ ᱠᱟᱱᱟ ᱡᱮ ᱢᱤᱫ ᱫᱷᱟᱣ ᱡᱩᱫᱤᱢ ᱪᱟᱞᱟᱜᱼᱟ ᱫᱟᱬᱟᱱ ᱡᱟᱦᱟᱱᱟᱜ ᱢᱤᱫᱴᱟᱝ ᱡᱟᱭᱜᱟ ᱧᱮᱞ ᱟᱫᱚ ᱢᱟᱱᱮ ᱢᱚᱱᱮᱭᱟᱢ ᱡᱮ ᱟᱨ ᱢᱤᱫ ᱫᱷᱟᱣ ᱤᱧ ᱪᱟᱞᱟᱜᱼᱟ ᱡᱟᱦᱟᱸ ᱛᱤᱥ
ᱦᱮᱸ ᱛᱟᱦᱚᱞᱮ ᱟᱢᱜᱮ ᱟᱹᱰᱤ ᱢᱟᱱᱮ ᱛᱟᱦᱟᱞᱮ ᱰᱮᱢ ᱠᱚᱢ ᱧᱮᱞ ᱟᱠᱟᱜᱼᱟ ᱟᱢᱜᱮ ᱛᱟᱦᱚᱞᱮ ᱟᱹᱰᱤ ᱵᱷᱟᱜᱤ ᱵᱷᱟᱜᱤ ᱱᱚᱡᱟᱨᱟᱢ ᱧᱮᱞ ᱟᱠᱟᱜᱼᱟ ᱱᱤᱡᱮ ᱦᱚᱸ ᱦᱮᱸ ᱱᱤᱡᱮ ᱦᱚᱸ ᱚᱱᱠᱟ ᱰᱮᱢ ᱪᱟᱞᱟ ᱰᱮᱢ ᱠᱚ ᱪᱟᱞᱟᱣ ᱨᱮᱱᱟᱜ ᱤᱭᱟᱹ ᱫᱚ ᱢᱮᱱᱟᱜᱼᱟ ᱪᱷᱚᱯᱱᱚ ᱫᱚ ᱚᱱᱟᱜᱮ ᱪᱟᱞᱣ ᱦᱩᱭᱩᱜᱼᱟ
ᱦᱮᱸ ᱦᱮᱸ ᱟᱪᱪᱷᱟ ᱦᱩᱸ
ᱦᱩᱸ ᱛᱟᱦᱚᱞᱮ ᱟᱨ ᱚᱱᱠᱟ ᱰᱮᱢ ᱟᱨ ᱫᱤᱜᱷᱟᱢ ᱞᱟᱹᱭ ᱠᱮᱫᱟ ᱟᱨ ᱚᱱᱠᱟ ᱧᱮᱞ ᱡᱚᱝ ᱡᱟᱭᱜᱟ ᱵᱟᱢ ᱪᱟᱞᱟᱣ ᱠᱟᱱᱟ?
ᱡᱚᱝ ᱡᱟᱭᱜᱟ ᱫᱚ ᱱᱟᱜ ᱠᱷᱟᱱ ᱤᱧ ᱫᱚ ᱵᱟᱹᱧ ᱪᱟᱞᱟᱣ ᱠᱟᱱᱟ ᱦᱟᱸᱜ
ᱚ ᱦᱮᱸ ᱟᱫᱚ ᱢᱮᱱᱟᱜᱢᱮ ᱢᱮᱱᱟᱜ ᱵᱚᱱ ᱜᱮᱭᱟ ᱫᱟᱬᱟᱱ ᱫᱚ
ᱦᱮᱸ ᱦᱤᱛᱚᱜ ᱫᱚ ᱫᱟᱬᱟᱱ ᱪᱟᱞᱟᱜ ᱫᱚ ᱦᱩᱭᱩᱜ ᱜᱮᱭᱟ ᱢᱤᱫ ᱫᱤᱱ ᱫᱚ ᱟᱨᱚ ᱦᱩᱸ
ᱦ
ᱟᱨ ᱛᱟᱦᱚᱞᱮ
ᱦᱮᱸ ᱞᱟᱹᱭ ᱢᱮ
ᱦᱮᱸ ᱞᱟᱹᱭᱫᱤᱧ ᱛᱟᱦᱞᱮ ᱮᱜ